ᱦᱮᱸ ᱦᱮᱞᱳ᱾
ᱦᱮᱸ ᱢᱟ ᱡᱚᱦᱟᱨ ᱡᱚᱦᱟᱨ,
ᱦᱮᱸ ᱡᱚᱦᱟᱨ ᱜᱮ᱾
ᱦᱮᱸ ᱢᱟ ᱢᱮᱱᱵᱤᱱ ᱠᱷᱚᱵᱚᱨ ᱠᱚ᱾
ᱛᱟᱨᱯᱚᱨᱮ ᱫᱟᱜ ᱛᱟᱭᱱᱚᱢ ᱚᱱᱛᱮ ᱦᱟᱯᱮ ᱥᱮᱫ
ᱦᱮᱸ ᱟᱫᱚ ᱡᱟᱹᱲᱤ ᱠᱚᱫᱚ ᱱᱤᱛ ᱚᱠᱛᱚ ᱫᱚ ᱦᱟᱸᱜ ᱵᱟᱹᱱᱩᱜ-ᱟ᱾ ᱥᱮᱛᱟᱜ ᱵᱮᱲᱟ ᱜᱮ, ᱡᱟᱹᱲᱤ ᱵᱟᱲᱟ ᱞᱮᱫᱟᱭ ᱱᱤᱛ ᱫᱚ ᱛᱷᱤᱨ ᱟᱠᱟᱱᱟ᱾
ᱟᱞᱮ ᱵᱟᱭ ᱞᱟᱹᱭᱮᱫ-ᱟ ᱟᱨ ᱱᱤᱛᱚᱜ ᱦᱚᱭ ᱫᱟᱜ ᱮᱫᱟ ᱠᱚᱢ ᱠᱚᱢ᱾
ᱟᱪᱪᱷᱟ ᱪᱟᱥ ᱠᱟᱹᱢᱤ ᱠᱚ ᱛᱟᱦᱱᱮ ᱠᱷᱟᱱ ᱞᱟᱜᱟᱣ ᱟᱠᱟᱱ ᱛᱟᱯᱮᱭᱟ?
ᱦᱮᱸ ᱪᱟᱥ ᱠᱟᱢᱤ ᱫᱚ ᱢᱳᱴᱟᱢᱩᱴᱤ᱾ ᱟᱨ ᱠᱤᱪᱷᱩ ᱫᱚ ᱵᱟᱠᱤ ᱢᱮᱱᱟᱜ-ᱟ᱾
ᱦᱮᱸ ᱟᱪᱪᱷᱟ ᱟᱪᱪᱷᱟ, ᱟᱪᱪᱷᱟ ᱴᱷᱤᱠ ᱜᱮᱭᱟ ᱪᱟᱥ ᱠᱟᱹᱢᱤ ᱠᱚ ᱡᱟᱹᱯᱩᱫ ᱡᱟᱹᱯᱩᱫ ᱦᱮᱸ ᱠᱟᱹᱴᱤᱡ ᱞᱟᱝ ᱛᱷᱩᱛᱤ ᱞᱮᱜᱮ ᱛᱟᱦᱞᱮ ᱠᱷᱟᱱ᱾ ᱢᱟᱥᱮ ᱞᱟᱹᱭ ᱛᱟᱞᱟᱝ ᱢᱮ ᱪᱮᱫ ᱠᱚ ᱛᱷᱩᱛᱤ ᱦᱩᱭᱩᱜ-ᱟ ᱠᱟᱹᱴᱤᱡ?
ᱛᱟᱨᱯᱚᱨᱮ ᱱᱚᱣᱟ ᱡᱟᱹᱯᱩᱫ ᱨᱮᱫᱚ ᱛᱟᱦᱞᱮ, ᱩᱸ ᱚᱱᱠᱟ ᱟᱻ ᱪᱮᱫ ᱯᱩᱣᱟ ᱟᱯᱮ ᱥᱮᱫ ᱯᱩᱴᱠᱟᱹ ᱠᱚ ᱛᱟᱨᱯᱚᱨᱮ ᱩᱫ ᱠᱚ ᱧᱟᱢᱚᱜ ᱠᱟᱱᱟ ᱥᱮ ᱵᱟᱝ?
ᱦᱮᱸ ᱜᱚᱝᱠᱮ ᱟᱞᱮ ᱥᱮᱱ ᱫᱚ ᱟᱞᱮ ᱫᱚ ᱵᱤᱞᱟᱹᱛ ᱫᱤᱥᱚᱢ ᱠᱟᱱᱟᱞᱮ ᱛᱚ᱾ ᱟᱫᱚ ᱦᱟᱸᱜ ᱵᱤᱨ ᱠᱷᱚᱱᱟᱜ ᱫᱚ ᱟᱹᱰᱤ ᱥᱟᱺᱜᱤᱧ ᱜᱮᱭᱟᱞᱮ᱾ ᱟᱞᱮ ᱱᱚᱛᱮ ᱫᱚ ᱦᱟᱸᱜ ᱩᱫ, ᱯᱷᱩᱴᱠᱟᱹ ᱫᱚ ᱵᱟᱝ ᱧᱟᱢᱚᱜ-ᱟ ᱟᱞᱮ ᱱᱚᱛᱮ ᱫᱚ ᱱᱚᱜ-ᱚᱭ ᱡᱟᱹᱯᱩᱫ ᱨᱮᱫᱚ ᱱᱩᱠᱩ ᱜᱚᱝᱜᱷᱟ ᱠᱚ ᱠᱟᱴᱚᱢ ᱠᱚᱠᱚ ᱧᱟᱢᱚᱜ ᱠᱟᱱᱟ᱾ ᱪᱟᱥ ᱠᱟᱹᱢᱤ ᱚᱠᱛᱚ ᱨᱮ᱾ ᱟᱫᱚ ᱟᱯᱮ ᱥᱮᱱ ᱜᱮ ᱫᱚ ᱵᱤᱨ ᱫᱤᱥᱚᱢ ᱜᱮ ᱯᱟᱞᱮ?
ᱦᱮᱸ ᱟᱞᱮ ᱥᱮᱫ ᱫᱚ ᱵᱤᱨ ᱫᱤᱥᱚᱢ ᱠᱟᱱᱟ ᱟᱫᱚ ᱯᱩᱴᱷᱩᱠᱟᱹ ᱠᱚ ᱛᱟᱨᱯᱚᱨᱮ ᱳᱫ ᱠᱚ ᱫᱚ ᱧᱟᱢᱚᱜ ᱜᱮᱭᱟ᱾ ᱟᱫᱚ ᱚᱱᱟ ᱠᱚᱜᱮ ᱡᱟᱹᱥᱛᱤ ᱠᱟᱨ ᱛᱮ ᱱᱤᱛᱚᱜ ᱧᱟᱢᱚᱜ ᱠᱟᱱᱟ ᱚᱱᱟ ᱠᱚᱜᱮ ᱞᱮ ᱩᱛᱩ ᱵᱟᱲᱟᱭ ᱮᱫᱟ ᱡᱚᱢ ᱵᱟᱲᱟᱭ ᱫᱟᱞᱮ᱾ ᱛᱟᱨᱯᱚᱨᱮ ᱟᱯᱮ ᱥᱮᱫ ᱫᱚ ᱚᱱᱟ ᱠᱤᱨᱤᱧ ᱛᱮᱦᱚᱸ ᱠᱚ ᱧᱟᱢᱚᱜ-ᱟ ᱥᱮ ᱵᱟᱝ ᱛᱟᱦᱚᱞᱮ?
ᱦᱳᱭ ᱟᱞᱮ ᱱᱚᱛᱮ ᱫᱚᱻ ᱟᱫᱚ ᱵᱤᱨ ᱠᱚ ᱥᱩᱨ ᱨᱮ ᱵᱟᱹᱱᱩᱜ ᱛᱮ ᱠᱤᱨᱤᱧ ᱛᱮᱫᱚ ᱠᱚ ᱧᱟᱢᱚᱜ ᱜᱮᱭᱟ᱾ ᱥᱳᱨ ᱠᱚᱨᱮ ᱦᱟᱴ ᱠᱚ ᱢᱮᱱᱟᱜᱼᱟ ᱚᱱᱟ ᱠᱚᱨᱮ ᱠᱚ ᱟᱹᱜᱩ ᱫᱚᱠᱚ ᱟᱜᱩ ᱠᱚ ᱜᱮᱭᱟ᱾
ᱟᱫᱚ ᱟᱯᱮᱫᱚ ᱛᱟᱦᱚᱞᱮ ᱵᱤᱨ ᱫᱤᱥᱚᱢ ᱦᱚᱲ ᱾ ᱛᱟᱱᱮ ᱠᱷᱟᱱ ᱩᱫ ᱯᱷᱩᱴᱠᱟᱹ ᱫᱚ ᱦᱟᱸᱜ ᱵᱷᱟᱜᱮ ᱜᱮ ᱥᱚᱲᱯᱟ ᱛᱮᱜᱮᱯᱮ ᱧᱟᱢᱮᱜ ᱠᱚᱣᱟ ᱦᱟᱸᱜ ᱯᱮ ᱥᱮᱱ ᱞᱮᱱᱠᱷᱟᱱ ᱜᱮ᱾
ᱦᱮᱸ ᱾
ᱟᱪᱪᱷᱟ ᱩᱫ ᱯᱩᱴᱠᱟᱹ ᱢᱟᱯᱮ ᱧᱟᱢᱮᱫ ᱠᱚᱜᱮ ᱛᱟᱦᱮ ᱥᱟᱦᱟᱱ ᱥᱟᱠᱟᱢ ᱦᱚᱸ ᱱᱚᱣᱟ ᱡᱟᱹᱯᱩᱫ ᱨᱮᱢᱟ ᱮᱸ ᱟᱯᱮ ᱫᱚ ᱵᱟᱯᱮ ᱠᱚᱥᱴᱚᱜ ᱜᱮᱭᱟ ᱯᱟᱞᱮ!
ᱦᱮᱸ ᱟᱫᱚ ᱥᱟᱦᱟᱱ ᱥᱟᱠᱟᱢ ᱫᱚ ᱧᱟᱢᱚᱜᱼᱟ ᱟᱫᱚ ᱚᱝᱠᱟ ᱢᱚᱛᱚ ᱵᱤᱨ ᱢᱮᱱᱟᱜ ᱨᱮᱦᱚᱸ ᱡᱟᱦᱟᱸ ᱫᱚ ᱟᱸ ᱯᱚᱨᱮᱥᱴᱟᱨ ᱠᱚ ᱢᱮᱱᱟᱜ ᱠᱚᱣᱟ ᱟ ᱛᱮᱢᱚᱱ ᱫᱚ ᱵᱟᱠᱚ ᱢᱟᱜ ᱪᱚᱣᱟᱜᱼᱟ ᱛᱚ, ᱡᱟᱦᱟᱸ ᱠᱚᱫᱚ ᱟᱫᱚᱜ ᱦᱚᱜᱼᱚ ᱱᱚᱝᱠᱟ ᱫᱟᱜ ᱦᱚᱭ ᱫᱟᱜ ᱫᱤᱱ ᱠᱚ ᱪᱟᱞᱟᱣᱮᱱ ᱚᱱᱟ ᱚᱠᱛᱚ ᱨᱮ ᱡᱟᱦᱟᱸ ᱠᱚ ᱫᱟᱨᱮ ᱠᱚ ᱧᱩᱨ ᱮᱢᱟᱱ ᱞᱮᱱᱟ ᱥᱮ ᱨᱚᱦᱚᱲ ᱫᱟᱨᱮ ᱠᱚ, ᱚᱱᱟ ᱠᱚ ᱟᱹᱜᱩ ᱫᱚ ᱚᱸ ᱪᱮᱫᱦᱚ ᱵᱟᱠᱚ ᱞᱟᱹᱭᱟ ᱟᱫᱚ ᱩᱱ ᱚᱠᱛᱚ ᱨᱮᱜᱮ ᱟᱹᱜᱩ ᱠᱟᱛᱮᱫ ᱞᱮ ᱫᱚᱦᱚ ᱞᱮᱜᱼᱟ ᱾ ᱟᱫᱚ ᱚᱱᱟ ᱠᱚᱜᱮ ᱱᱤᱛᱚᱜ ᱵᱚᱨᱥᱟ ᱨᱮᱫᱚ ᱯᱟᱨᱚᱢᱚᱜ ᱛᱟᱞᱮᱭᱟ ᱾
ᱦᱚᱸ ᱟᱪᱪᱷᱟ-ᱟᱪᱪᱷᱟ, ᱮᱱᱦᱚᱸ ᱟᱯᱮ ᱫᱚ ᱵᱤᱨ ᱫᱤᱥᱚᱢ ᱠᱟᱱᱟ ᱯᱮ ᱮᱸᱻ ᱥᱟᱦᱟᱱ ᱫᱚᱻ ᱵᱮᱨᱮᱞᱟᱜ ᱫᱚ ᱵᱟᱝ ᱠᱚ ᱢᱟᱜ ᱦᱚᱪᱚᱜᱣᱟᱜ ᱨᱮᱦᱚᱸ ᱚᱱᱟ ᱫᱚ ᱟᱵᱚᱱᱟᱜ ᱟᱸ ᱱᱟᱯᱟᱭ ᱞᱟᱹᱜᱤᱫ ᱜᱮ ᱠᱟᱱᱟ, ᱮᱱᱦᱚᱸ ᱟᱯᱮ ᱫᱚ ᱪᱮᱫᱞᱮᱠᱟ ᱵᱤᱨ ᱠᱟᱱᱟ ᱚᱱᱟ ᱵᱤᱨ ᱠᱚᱨᱮ ᱫᱚ ᱪᱮᱫ ᱫᱟᱨᱮ ᱠᱚ ᱧᱟᱢᱚᱜᱼᱟ?
ᱵᱤᱨ ᱠᱚᱫᱚ ᱵᱤᱨ ᱫᱟᱨ ᱤᱭᱟᱹ ᱥᱟᱨᱡᱚᱢ ᱫᱚ ᱮᱠᱫᱚᱢ ᱥᱟᱨᱡᱚᱢ, ᱢᱟᱛᱠᱚᱢ, ᱛᱤᱨᱤᱞ, ᱛᱟᱨᱯᱚᱨᱮ ᱮᱢᱸ ᱯᱚᱴᱟᱥ ᱛᱟᱨᱯᱚᱨᱮ ᱚᱱᱟ ᱤᱭᱟᱹ
ᱛᱮᱨᱤᱞ-ᱛᱮᱨᱤ-ᱛᱮᱨᱤᱞ ᱠᱚ᱾
ᱦᱮᱸ ᱛᱮᱨᱮᱞ ᱠᱚ ᱢᱟᱛᱠᱚᱢ ᱠᱚ᱾ ᱥᱟᱨᱡᱚᱢ ᱫᱟᱨᱮ ᱜᱮ ᱡᱟᱹᱥᱛᱤ ᱜᱮᱭᱟ᱾
ᱥᱟᱨᱡᱚᱢ ᱫᱟᱨᱮ ᱡᱟᱹᱥᱛᱤ ᱜᱮ, ᱦᱳᱭ ᱥᱟᱨᱡᱚᱢ ᱫᱟᱨᱮ ᱫᱚ ᱧᱮᱞ ᱫᱚ ᱧᱮᱞᱚᱜ ᱜᱮᱭᱟ ᱜᱚᱴᱟ ᱯᱟᱠᱟᱲ ᱜᱮ ᱠᱟᱹᱴᱤᱡ ᱵᱟᱹᱲᱛᱤ ᱧᱚᱜ ᱜᱮ ᱛᱟᱦᱮᱱᱟ᱾ ᱟᱸᱻ ᱟᱫᱚ ᱩᱫ ᱯᱩᱴᱠᱟᱹ ᱥᱟᱶᱛᱮ ᱚᱸᱭᱮ ᱫᱟᱨᱮ ᱠᱚ ᱢᱮᱱᱟᱜ ᱛᱟᱯᱮᱭᱟ ᱟᱯᱮ ᱫᱚ ᱵᱤᱨ ᱫᱷᱟᱨᱮ ᱦᱚᱲ ᱾ ᱟᱨ ᱨᱮᱭᱟᱲ ᱦᱤᱸᱥᱤᱫ ᱠᱚᱦᱚᱸ ᱟᱯᱮ ᱫᱚ ᱵᱷᱟᱹᱜᱤ ᱜᱮ ᱵᱟᱡᱟᱣ ᱟᱯᱮᱭᱟ ᱾ ᱟᱫᱚ ᱜᱚᱝᱠᱮ ᱱᱚᱜᱼᱚᱭ ᱵᱤᱨ ᱫᱷᱟᱨᱮ ᱦᱚᱲ ᱢᱟ ᱵᱤᱨ ᱨᱮᱢᱟ ᱟᱨᱚ ᱟᱹᱰᱤ ᱠᱤᱪᱷᱩ ᱡᱤᱱᱤᱥ ᱠᱚᱠᱚ ᱛᱟᱦᱮᱱᱟ ᱡᱤ ᱵᱤᱨ ᱡᱟᱱᱣᱟᱨ ᱠᱚ ᱾ ᱟᱫᱚ ᱩᱱᱠᱩ ᱠᱚᱫᱚ ᱪᱮᱫ ᱞᱮᱠᱟ ᱟᱯᱮ ᱦᱤᱨᱤ ᱯᱮ ᱦᱤᱨᱤ ᱯᱮ ᱜᱮᱭᱟ ᱥᱮ ᱵᱟᱝᱟ?
ᱦᱮᱸ ᱟᱞᱮ ᱥᱮᱫ ᱫᱚ ᱦᱤᱨᱤ ᱫᱚᱠᱚ ᱦᱤᱡᱩᱜᱼᱟ, ᱟᱫᱚ ᱱᱚᱣᱟ ᱱᱚᱣᱟ ᱱᱤᱛᱳᱜ ᱫᱚ ᱵᱟᱠᱚ ᱦᱤᱡᱩᱜᱼᱟ ᱩᱱᱠᱩ ᱡᱟᱦᱟᱸ ᱦᱳᱲᱳ ᱵᱚᱱ ᱨᱚᱦᱚᱭᱮᱫ ᱫᱚ ᱟᱫᱚ ᱡᱚᱠᱷᱚᱱ ᱵᱤᱞᱤᱜᱼᱟ ᱥᱮ ᱚᱱᱟ ᱦᱳᱲᱳ ᱠᱚ ᱾ ᱢᱚᱴᱟᱢᱚᱴᱤ ᱵᱮᱞᱮᱜ ᱚᱠᱛᱚ ᱦᱤᱡᱩᱜᱼᱟ ᱩᱱᱫᱚ ᱢᱚᱴᱟᱢᱩᱴᱤ ᱢᱮᱸ ᱦᱤᱨᱤ ᱫᱚ ᱜᱷᱚᱱᱚ ᱜᱮᱠᱚ ᱦᱤᱡᱩᱜᱼᱟ ᱾
ᱦᱳᱭ ᱟᱫᱚ ᱱᱤᱛᱚᱜ ᱢᱟ ᱦᱟᱸᱜ ᱵᱤᱨ ᱯᱟᱯᱟ ᱦᱚᱭ ᱱᱤᱛ ᱢᱟ ᱵᱤᱨ ᱜᱟᱡᱟᱲ ᱨᱮ ᱟᱸ ᱦᱤᱱᱟᱹ ᱱᱤᱭᱟᱹ ᱦᱟᱸᱜ ᱫᱟᱨᱮ ᱥᱟᱠᱟᱢ ᱠᱚ ᱥᱟᱜᱮᱱ ᱟᱠᱟᱱᱟ ᱱᱤᱛᱳᱜ ᱫᱚ ᱚᱱᱟ ᱠᱚᱜᱮ ᱠᱚ ᱡᱚᱢᱟ ᱯᱟᱞᱮ? ᱟᱨ ᱤᱱᱟᱹ ᱦᱟᱸᱜ ᱩᱞ ᱠᱚ ᱵᱤᱞᱤ ᱞᱮᱱᱠᱷᱟᱱ ᱫᱚ ᱢᱮᱱᱠᱷᱟ ᱵᱟᱲᱜᱮ ᱫᱷᱟᱨᱮᱱ ᱦᱚᱸᱠᱚ ᱥᱮᱴᱮᱨ ᱟᱯᱮ ᱜᱮᱭᱟ᱾
ᱦᱮᱸ ᱟᱫᱚ ᱠᱚ ᱩᱱᱠᱩ ᱦᱚᱸᱠᱚ ᱵᱩᱡᱟ ᱡᱮ ᱱᱚᱣᱟ ᱠᱟᱹᱞᱤᱱ ᱫᱚ ᱢᱤᱫᱴᱟᱝ ᱩᱱᱠᱩᱣᱟᱜ ᱦᱚᱸ ᱵᱟᱲᱟᱭ ᱫᱚ ᱢᱮᱱᱟᱜ-ᱟ᱾ ᱯᱨᱟᱭ ᱜᱮᱠᱚ ᱦᱤᱡᱩᱜ-ᱟ ᱥᱮ ᱟᱫᱚ ᱠᱚ ᱵᱩᱡᱽ ᱫᱚ ᱢᱮᱱᱟᱜ ᱛᱟᱠᱚᱣᱟ ᱡᱮ ᱱᱚᱣᱟ ᱚᱠᱛᱚ ᱨᱮᱫᱚ ᱢᱟᱴ ᱨᱮ ᱦᱩᱲᱩ ᱠᱚ ᱵᱤᱞᱤᱜ ᱠᱟᱱᱟ ᱡᱚᱢ ᱠᱚ ᱧᱟᱢᱚᱜ-ᱟ᱾ ᱟᱫᱚ ᱩᱱᱮ ᱚᱠᱛᱚ ᱫᱚ ᱮᱠᱮᱵᱟᱨᱮ
ᱛᱷᱟᱸᱲ ᱠᱟᱱᱛᱷᱟᱲ ᱠᱚ ᱵᱤᱞᱤ ᱞᱤᱱᱠᱷᱟᱱ ᱫᱚᱠᱚ ᱦᱤᱡᱩᱜ ᱜᱮᱭᱟ ᱥᱮ ᱵᱟᱝᱟ ᱠᱟᱱᱴᱷᱟᱲ ᱢᱟ ᱠᱚ ᱞᱟᱹᱭᱟ ᱩᱱᱠᱩ ᱠᱚᱢᱟ ᱵᱷᱟᱹᱜᱤ ᱠᱚ ᱠᱩᱥᱤᱭᱟᱜ ᱜᱮᱭᱟ᱾
ᱵᱟᱝ ᱱᱚᱣᱟ ᱠᱟᱱᱴᱷᱟᱲ ᱵᱮᱞᱮ ᱥᱩᱢᱟᱹᱭ ᱫᱚ ᱵᱟᱝᱠᱚ ᱦᱤᱡᱩᱜ ᱜᱮᱭᱟ᱾
ᱚᱻ ᱟᱪᱷᱟ ᱟᱪᱷᱟ᱾ ᱦᱳᱭ ᱵᱟᱝᱠᱷᱟᱱ ᱠᱚ ᱞᱟᱹᱭᱟ ᱩᱞ ᱠᱚ ᱠᱟᱱᱴᱷᱟᱲ ᱠᱚ ᱫᱚ ᱥᱚ ᱫᱚ ᱥᱚ ᱠᱚᱜᱮᱭᱟ᱾ ᱟᱨ ᱟᱫᱚ ᱵᱤᱨ ᱠᱚᱨᱮ ᱟᱨᱚ ᱚᱱᱮ ᱥᱚᱥᱚ ᱵᱤᱞᱤ ᱥᱮ ᱠᱟᱡᱩ ᱵᱤᱞᱤ ᱠᱚᱠᱚ ᱞᱟᱹᱭᱟ ᱚᱱᱟ ᱠᱚᱦᱚᱸ ᱠᱚ ᱡᱚᱢ ᱜᱮᱭᱟ ᱩᱱᱠᱩ ᱢᱟ᱾
ᱦᱩᱸ᱾
ᱱᱩᱠᱩ ᱠᱚ ᱟ ᱨᱚ ᱩᱱᱠᱩ ᱵᱟᱫ ᱠᱟᱛᱮ ᱟᱨᱚ ᱡᱟᱦᱟᱸ ᱞᱮᱠᱟᱱ ᱠᱚ ᱢᱮᱱᱟᱜ ᱠᱚᱣᱟ ᱡᱮᱢᱚᱱ ᱛᱩᱭᱩ ᱠᱚ ᱦᱟᱰᱜᱟᱨ ᱠᱚ᱾ ᱱᱩᱠᱩ ᱠᱚ ᱥᱤᱢ ᱠᱚᱠᱚ ᱟᱹᱛᱠᱤᱨ ᱠᱚᱜᱮᱭᱟ ᱥᱮ ᱵᱟᱝᱟ ᱛᱷᱟᱱᱮ ᱟᱯᱮ ᱥᱮᱱ ᱫᱚ?
ᱦᱮᱸ ᱩᱱᱠᱩ ᱫᱚ ᱜᱷᱚᱱᱚ ᱜᱮᱠᱚ ᱦᱤᱨᱤᱞᱮᱭᱟ ᱡᱟᱦᱟᱸ ᱫᱚ ᱥᱤᱢ ᱠᱚ ᱛᱟᱨᱯᱚᱨᱮ ᱢᱮᱨᱚᱢ ᱠᱚᱦᱚᱸ ᱠᱚ ᱠᱩᱢᱵᱽᱲᱩ ᱠᱚᱜᱮᱭᱟ᱾
ᱟᱪᱪᱷᱟ ᱟᱪᱪᱷᱟ᱾
ᱢᱮᱨᱚᱢ ᱠᱚ ᱥᱤᱝ ᱵᱮᱲᱟ ᱦᱚᱸᱠᱚ ᱠᱩᱢᱲᱩ ᱠᱚᱜᱮᱭᱟ ᱡᱩᱫᱤ ᱡᱟᱦᱟᱸ ᱨᱮᱢ ᱴᱷᱚᱠᱟᱣ ᱦᱚᱴᱚ ᱠᱟᱫᱮᱭᱟ ᱢᱮᱨᱚᱢ᱾ ᱮᱠᱵᱟᱨᱮ ᱩᱱᱤ ᱫᱚ ᱠᱳᱢᱲᱳ ᱠᱟᱛᱮ ᱮᱠᱵᱟᱨᱮ ᱫᱟᱹᱲᱟᱭ᱾ ᱡᱟᱦᱟ ᱛᱤᱱᱟᱹᱜ ᱢᱟᱨᱟᱝ ᱢᱮᱨᱚᱢ ᱜᱮ᱾ ᱦᱮᱸ ᱟᱫᱚ ᱴᱷᱚᱠᱟᱹᱣᱤᱡ ᱫᱚ ᱵᱟᱭ ᱫᱟᱹᱲ ᱫᱟᱲᱮᱜ-ᱟ ᱥᱮ᱾
ᱦᱚᱭ ᱛᱩᱭᱩ ᱠᱚ ᱟᱨᱠᱚ ᱮᱱᱠᱷᱟᱱ ᱟᱨ ᱱᱩᱠᱩ ᱨᱩᱸᱰᱟᱹ ᱠᱚᱠᱚ ᱧᱟᱢᱚᱜ ᱜᱮᱭᱟ?
ᱦᱮᱸ ᱨᱩᱸᱰᱟᱹ ᱠᱚᱠᱚ ᱧᱟᱢᱚᱜ ᱜᱮᱭᱟ ᱥᱮᱸᱫᱽᱨᱟ ᱠᱚ ᱪᱟᱞᱟᱣ ᱵᱟᱲᱟᱜ ᱦᱩᱭᱩᱜ-ᱟ ᱛᱚ᱾
ᱦᱳᱭ ᱥᱮᱸᱫᱽᱨᱟ ᱦᱚᱸ ᱟᱫᱚ ᱥᱮᱸᱫᱽᱨᱟ ᱦᱚᱸ ᱟᱵᱚᱣᱟᱜ ᱥᱚᱢᱟᱡᱽ ᱨᱮᱱᱟᱜ ᱢᱤᱫᱴᱟᱝ ᱟᱹᱰᱤ ᱢᱟᱨᱟᱝ ᱥᱮᱨᱣᱟ ᱜᱮ ᱠᱟᱱ ᱛᱟᱵᱚᱱᱟ᱾ ᱥᱮᱸᱫᱽᱨᱟ ᱠᱚᱦᱚᱸ ᱯᱮ ᱪᱟᱞᱟᱣ ᱵᱟᱲᱟᱜ ᱜᱮᱭᱟ ᱟᱫᱚ ᱥᱮᱸᱫᱽᱨᱟ ᱠᱚᱯᱮ ᱪᱟᱞᱟᱣ ᱞᱮᱱᱠᱷᱟᱱ ᱫᱚ ᱪᱮᱫ ᱠᱚᱯᱮ ᱥᱮᱸᱫᱽᱨᱟᱭᱟ ᱟᱫᱚ? ᱱᱩᱠᱩ ᱠᱚ ᱡᱤᱭᱟᱹᱞᱤ ᱠᱚᱜᱮᱯᱮ ᱧᱟᱢ ᱠᱚᱣᱟ ᱥᱮ ᱟᱨᱚ ᱪᱮᱫ ᱠᱚᱯᱮ ᱟᱹᱜᱩᱭᱟ ᱵᱤᱨ ᱵᱩᱨᱩ ᱠᱷᱚᱱᱟᱜ?
ᱵᱤᱨᱵᱩᱨᱩ ᱠᱷᱚᱱ ᱥᱮᱸᱫᱽᱨᱟ ᱵᱚᱞᱛᱮ ᱡᱚᱫᱤ ᱞᱮ ᱳᱸᱰᱝᱚᱜ-ᱟ ᱥᱮᱸᱫᱽᱨᱟ ᱡᱟᱦᱟᱸ ᱫᱚ ᱩᱱᱠᱩ ᱠᱩᱞᱟᱹᱭ ᱠᱚ ᱛᱟᱨᱯᱚᱨᱮ ᱟᱹᱰᱤ ᱠᱤᱪᱷᱩ ᱜᱮᱠᱚ ᱧᱟᱢᱚᱜ-ᱟ ᱟᱨᱚ ᱪᱮᱢᱮᱧ ᱠᱚ ᱛᱚᱨᱦᱚᱫ ᱠᱚ᱾
ᱱᱩᱠᱩ ᱨᱩᱰᱟᱹ ᱠᱚᱠᱚ ᱞᱟᱹᱭᱫᱚ ᱨᱩᱰᱟᱹ ᱠᱚᱦᱚᱸ ᱵᱤᱨ ᱨᱮᱜᱮ, ᱨᱩᱰᱟᱹ ᱠᱚᱦᱚᱸ ᱵᱤᱨ ᱠᱚᱨᱮ ᱠᱚ ᱛᱟᱦᱮᱱ ᱜᱮᱭᱟ?
ᱦᱮᱸ ᱨᱩᱰᱟᱹ ᱠᱚᱦᱚᱸ ᱵᱤᱨ ᱠᱚᱨᱮᱜ ᱜᱮᱠᱚ ᱛᱟᱦᱮᱸᱱᱟ᱾
ᱟᱪᱪᱷᱟ ᱟᱪᱪᱷᱟ᱾ ᱟᱫᱚ ᱛᱟᱦᱟᱞᱮ ᱵᱤᱨ ᱠᱷᱚᱱᱟᱜ ᱫᱚ ᱟᱵᱚ ᱡᱩᱫᱤ ᱵᱚᱱ ᱧᱮᱞᱟ ᱛᱟᱦᱱᱮ ᱠᱷᱟᱱ ᱫᱚ ᱡᱟᱦᱟᱸ ᱞᱮᱠᱟ ᱥᱟᱦᱟᱱ ᱥᱟᱠᱟᱢ ᱠᱚᱵᱚᱱ ᱧᱟᱢᱮᱫᱟ ᱚᱱᱠᱟ ᱜᱮ ᱥᱮᱸᱫᱽᱨᱟ ᱠᱟᱨᱠᱟ ᱦᱚᱸᱵᱚᱱ ᱫᱟᱲᱮᱭᱟᱜ ᱠᱟᱱᱟ᱾ ᱛᱟᱦᱚᱞᱮ ᱵᱤᱨ ᱫᱚ ᱟᱵᱳ ᱞᱟᱜᱤᱫ ᱛᱮᱫᱚ ᱟᱹᱰᱤ ᱵᱮᱥ ᱜᱮᱭᱟ᱾ ᱟᱨ ᱚᱱᱟ ᱢᱟ ᱵᱚᱱ ᱵᱟᱲ ᱱᱚᱣᱟ ᱚᱠᱥᱤᱡᱮᱱ ᱦᱚᱸ ᱟᱹᱰᱤ ᱜᱟᱱ ᱫᱚᱨᱠᱟᱨ ᱜᱮ ᱱᱚᱣᱟ ᱫᱷᱟᱨᱛᱤ ᱨᱮ ᱾ ᱟᱨ ᱵᱤᱨ ᱫᱟᱨᱮ ᱱᱟᱹᱲᱤᱸ ᱠᱚ ᱡᱟᱥ ᱢᱟ ᱚᱠᱥᱤᱡᱮᱱ ᱨᱮᱱᱟᱜ ᱚᱵᱷᱟᱵ ᱵᱟᱭ ᱦᱩᱭᱩᱜ-ᱟ ᱾
ᱦᱮᱸ ᱚᱱᱟ ᱠᱷᱟᱹᱛᱤᱨ ᱛᱮ ᱟᱵᱚ ᱵᱤᱨ ᱵᱩᱨᱩ ᱫᱚ ᱮᱠᱟᱞ ᱵᱟᱧᱪᱟᱣ ᱫᱚᱦᱚ ᱞᱟᱹᱠᱛᱤᱭ ᱟᱵᱚᱱ ᱠᱟᱱᱟ ᱦᱮᱸᱥᱮ ᱵᱟᱝ? ᱡᱟᱦᱟᱸ ᱫᱚ ᱟᱵᱚᱣᱟᱜ ᱠᱤᱨᱤᱧ ᱛᱮᱦᱚᱸ ᱵᱟᱝ ᱧᱟᱢᱚᱜ-ᱟ ᱢᱤᱫ ᱫᱷᱟᱣ ᱡᱩᱫᱤ ᱵᱚᱱ ᱱᱚᱣᱟ ᱵᱤᱨ ᱵᱩᱨᱩ ᱵᱚᱱ ᱱᱟᱥᱟᱣᱟ ᱥᱮᱵᱚᱱ ᱡᱷᱚᱛᱚ ᱵᱚᱱ ᱪᱟᱵᱟᱭᱟ ᱚᱱᱟ ᱫᱚ ᱟᱵᱚ ᱟᱹᱰᱤ ᱫᱤᱱ ᱞᱟᱜᱟᱣ ᱵᱚᱱᱟ ᱡᱩᱫᱤ ᱵᱚᱱ ᱟᱵᱚ ᱵᱚᱱ ᱢᱚᱱᱮᱭ ᱨᱮᱦᱚᱸ ᱡᱩᱫᱤ ᱢᱤᱫᱴᱟᱝ ᱵᱤᱨ ᱵᱚᱱ ᱛᱮᱭᱟᱨᱟ ᱟᱹᱰᱤ ᱫᱤᱱ ᱞᱟᱜᱟᱣ ᱵᱚᱱᱟ ᱾ ᱢᱤᱱᱤᱢᱟᱢ ᱠᱩᱲᱤ ᱛᱤᱨᱤᱥ ᱵᱚᱪᱷᱚᱨ ᱞᱟᱜᱟᱜ-ᱟ ᱾ ᱟᱵᱚ ᱵᱟᱧᱪᱟᱣ ᱫᱚᱦᱚ ᱫᱚᱨᱠᱟᱨᱚᱜ ᱠᱟᱱ ᱛᱟᱵᱚᱱᱟ ᱮᱠᱟᱞ ᱾ ᱵᱤᱨ ᱵᱩᱨᱩ ᱫᱚ
ᱦᱳᱭ ᱱᱤᱦᱟᱹᱛᱤ ᱫᱚᱨᱠᱟᱨ ᱟᱵᱚᱱ ᱠᱟᱱᱟ ᱵᱤᱨ ᱵᱩᱨᱩ ᱫᱚ᱾ ᱦᱚᱸ ᱟᱫᱚ ᱟᱨ ᱱᱚᱜ-ᱚᱭ ᱵᱚᱱ ᱧᱮᱞᱟᱠᱟᱫᱟ ᱟᱵᱚ ᱡᱟᱦᱟᱸ ᱞᱮᱠᱟ ᱦᱮᱸ ᱟᱵᱚ ᱢᱟ ᱥᱟᱱᱛᱟᱲ ᱡᱟᱛᱤ ᱠᱟᱱᱟ ᱵᱚᱱ ᱡᱟᱦᱮᱨ ᱵᱚᱸᱜᱟ ᱥᱟᱱᱛᱟᱲ ᱦᱚᱲ ᱠᱟᱱᱟ ᱵᱚᱱ ᱾ ᱡᱟᱦᱮᱨ ᱠᱚᱨᱮ ᱦᱩᱱᱟᱹᱝ ᱟᱵᱚ ᱦᱚᱸ ᱟᱞᱮ ᱵᱤᱞᱟᱹᱛ ᱫᱤᱥᱚᱢ ᱨᱮᱫᱚ ᱡᱟᱦᱮᱨ ᱠᱚ ᱫᱟᱨᱮ ᱠᱚᱨᱮ ᱫᱚ ᱵᱟᱹᱱᱩᱜ ᱫᱟᱨᱮ ᱠᱚ ᱵᱟᱹᱱᱩᱜ ᱛᱟᱞᱮᱭᱟ ᱟᱨᱠᱤ ᱡᱟᱦᱟᱸ ᱞᱮᱠᱟ ᱫᱟᱨᱮ ᱠᱚ ᱟᱵᱚᱱᱟᱜ ᱛᱟᱦᱮᱸ ᱫᱚᱨᱠᱟᱨ ᱠᱟᱱ ᱛᱟᱵᱚᱱᱟ ᱡᱮᱢᱚᱱ ᱱᱚᱜ-ᱚᱭ ᱥᱟᱨᱡᱚᱢ ᱫᱟᱨᱮ ᱾ ᱥᱟᱨᱡᱚᱢ ᱫᱟᱨᱮ ᱦᱚᱸᱠᱚ ᱞᱟᱹᱭᱟ ᱱᱚᱜ-ᱚᱭ ᱵᱚᱸᱜᱟ ᱥᱟᱨᱡᱚᱢ ᱥᱟᱨᱤ ᱥᱟᱨᱡᱚᱢ ᱡᱟᱦᱟᱸ ᱞᱮᱠᱟ ᱞᱮᱯᱮᱡ ᱛᱤᱨᱤᱞ ᱞᱟᱰᱮᱭᱟ ᱢᱟᱛᱠᱚ ᱯᱮᱴᱮᱨ ᱵᱟᱲᱮ ᱱᱚᱜ-ᱚ ᱱᱚᱝᱠᱟ ᱡᱟᱦᱟᱸ ᱛᱚᱣᱟ ᱵᱟᱦᱟ ᱫᱟᱨᱮ ᱠᱚ ᱞᱟᱲ ᱱᱟᱬᱤ ᱠᱚ ᱡᱟᱦᱟᱸ ᱫᱚ ᱟᱵᱚᱱᱟᱜ ᱡᱟᱦᱮᱨ ᱜᱟᱲ ᱨᱮᱱᱟᱜ ᱡᱟᱦᱟᱸ ᱟᱸ ᱟᱸ ᱟᱥᱚᱞ ᱟᱥᱚᱞ ᱫᱟᱨᱮ ᱠᱟᱱ ᱛᱟᱵᱚᱱᱟ ᱡᱟᱦᱟᱸ ᱫᱚ ᱵᱚᱸᱜᱟ ᱵᱩᱨᱩ ᱠᱚ ᱨᱟᱹᱥᱠᱟᱹᱜ-ᱟ, ᱡᱟᱦᱟᱸ ᱛᱮᱫᱚ ᱟᱵᱚᱣᱟᱜ ᱡᱟᱦᱮᱨ ᱜᱟᱲ ᱥᱟᱡᱟᱣ ᱫᱚᱨᱠᱟᱨ ᱠᱟᱱ ᱛᱟᱵᱚᱱᱟ ᱩᱱᱟᱹᱜ ᱚᱱᱟ ᱫᱟᱨᱮ ᱠᱚ ᱡᱩᱫᱤ ᱟᱨᱚ ᱟᱹᱛᱩ ᱟᱹᱛᱩ ᱡᱟᱦᱮᱨ ᱜᱟᱲ ᱠᱚᱨᱮ ᱵᱚᱱ ᱵᱮᱱᱟᱣᱟ ᱛᱟᱱᱮ ᱠᱷᱟᱱ ᱫᱚ ᱟᱨᱚ ᱤᱢᱱᱤᱛᱮ ᱟᱵᱚᱱᱟᱜ ᱯᱚᱨᱤᱵᱮᱥ ᱴᱟᱜ ᱟᱨᱚ ᱵᱷᱟᱜᱤᱜ ᱛᱟᱵᱚᱱᱟ᱾ ᱟᱨ ᱟᱵᱚ ᱟᱹᱫᱤᱵᱟᱹᱥᱤ ᱦᱚᱲ ᱢᱟ ᱫᱟᱨᱮ ᱵᱩᱨᱩ ᱫᱷᱤᱨᱤ ᱵᱚᱸᱜᱟ ᱦᱚᱲ ᱜᱮ ᱠᱟᱱᱟ ᱵᱚᱱ᱾
ᱦᱮᱸ ᱦᱮᱸ᱾ ᱟᱫᱚ ᱟᱞᱮ ᱥᱮᱫ ᱢᱟ ᱵᱤᱨ ᱠᱚᱫᱚ ᱚᱱᱠᱟ ᱵᱤᱨ ᱫᱷᱟᱨᱮ ᱨᱮᱜᱮ ᱛᱚ ᱟᱫᱚ ᱡᱟᱦᱮᱨ ᱠᱚᱫᱚ᱾ ᱟᱫᱚ ᱚᱱᱠᱟ ᱥᱟᱱᱟᱢ ᱞᱮᱠᱟᱱᱟᱜ ᱫᱟᱨᱮ ᱜᱮ ᱛᱟᱦᱮᱱᱟ ᱡᱟᱦᱮᱨ ᱨᱮᱫᱚ᱾ ᱟᱞᱮ ᱯᱟᱦᱴᱟ ᱨᱮᱫᱚ ᱡᱷᱚᱛᱚ ᱞᱮᱠᱟᱱ ᱡᱟᱦᱮᱨ ᱜᱮ ᱥᱮᱱ ᱵᱟᱲᱟ ᱦᱳᱭ ᱠᱟᱱᱟ ᱾ ᱢᱟᱜᱢᱚᱬᱮ ᱫᱚᱱ ᱠᱚᱦᱚᱸ ᱥᱮᱱ ᱦᱩᱭᱩᱜ ᱜᱮᱭᱟ᱾ ᱟᱫᱚ ᱧᱮᱞ ᱦᱳᱭ ᱟᱠᱟᱱᱟ ᱡᱟᱦᱟᱸ ᱚᱱᱟ ᱥᱟᱨᱡᱚᱢ ᱟᱨ ᱚᱱᱟ ᱢᱟᱛᱠᱚᱢ ᱥᱟᱶᱛᱮ ᱚᱱᱟ ᱛᱮᱨᱮᱞ ᱫᱟᱨᱮ ᱠᱚᱫᱚ ᱛᱟᱦᱮᱱᱟ ᱾
ᱟᱨ ᱚᱱᱟ ᱛᱮᱜᱮ ᱟᱵᱚᱣᱟᱜ ᱫᱟᱨᱮ ᱱᱟᱹᱲᱤ ᱛᱮᱜᱮ ᱥᱟᱡᱟᱣᱜ ᱜᱮ ᱵᱷᱟᱜᱤ ᱧᱮᱞᱚᱜ-ᱟ ᱛᱚ᱾
ᱟᱪᱪᱷᱟ ᱟᱨ ᱢᱮᱫᱴᱟᱝ ᱠᱟᱛᱷᱟ ᱢᱩᱪᱟᱹᱫ ᱨᱮᱞᱟᱝ ᱨᱚᱯᱚᱲ ᱧᱚᱜ ᱟᱨ ᱢᱤᱫᱴᱟᱝ ᱢᱩᱪᱟᱹᱫ ᱨᱮᱞᱟᱝ ᱨᱚᱯᱚᱲ ᱜᱚᱫᱚᱜ-ᱟ ᱚᱠᱛᱚ ᱠᱚᱦᱚᱸ ᱠᱚᱢ ᱜᱮᱭᱟ ᱱᱚᱜ-ᱚᱭ ᱡᱟᱦᱟᱸ ᱵᱤᱨ-ᱵᱩᱨᱩ ᱨᱮᱱᱟᱜ ᱠᱟᱛᱷᱟ ᱞᱟᱝ ᱨᱚᱯᱚᱲᱮ ᱱᱟ᱾
ᱦᱟᱸ ᱵᱤᱨ-ᱵᱩᱨᱩ ᱫᱚ ᱟᱵᱚ ᱟᱹᱫᱤ ᱧᱮᱞᱚᱜ-ᱟ ᱟᱵᱚ ᱟᱹᱫᱤᱵᱟᱹᱥᱤ ᱜᱟᱛᱟᱠ ᱨᱮᱱ ᱦᱚᱲᱜᱮ ᱡᱟᱹᱥᱛᱤ ᱠᱟᱭᱛᱮ ᱟᱵᱚ ᱵᱳᱞ ᱵᱤᱨ-ᱵᱩᱨᱩ ᱫᱟᱨᱮ ᱫᱷᱟᱨᱮ ᱠᱚᱨᱮ ᱵᱚᱱ ᱢᱮᱱᱟᱜ ᱵᱚᱱᱟ᱾
ᱦᱩᱸ᱾
ᱚᱱᱟ ᱞᱮᱠᱟ ᱛᱮᱵᱚᱱ ᱧᱮᱞ ᱞᱮᱠᱷᱟᱱ ᱱᱚᱜ-ᱚᱭ ᱟᱵᱚᱱᱟᱜ ᱡᱟᱦᱟᱸ ᱟᱻ ᱨᱟᱱ ᱢᱩᱨᱜᱟᱹᱱ᱾ ᱡᱟᱦᱟᱸ ᱟᱵᱚᱱᱟᱜ᱾
ᱦᱮᱸ,
ᱟᱹᱫᱤᱵᱟᱹᱥᱤ ᱠᱚ ᱨᱟᱱ ᱡᱟᱦᱟᱸ ᱦᱟᱯᱲᱟᱢ ᱠᱚᱣᱟᱜ ᱦᱟᱯᱲᱟᱢ ᱠᱚ ᱡᱟᱦᱟᱸ ᱨᱟᱱ ᱠᱚ ᱵᱮᱵᱚᱦᱟᱨᱟ᱾ ᱢᱟᱱᱮ ᱫᱤ ᱵᱩᱨᱩ ᱩᱸ ᱵᱤᱨ ᱨᱮᱱᱟᱜ ᱡᱟᱦᱟᱸ ᱨᱮᱦᱮᱫ ᱥᱮᱸᱫᱮᱨ ᱨᱟᱱ ᱡᱟᱦᱟᱸ᱾ ᱚᱱᱟ ᱠᱚᱦᱚᱸ
ᱦᱮᱸ ᱚᱱᱟ ᱠᱚᱫᱚ ᱟᱫᱚ ᱧᱟᱢᱚᱜ-ᱟ᱾ ᱟᱫᱚ ᱡᱟᱦᱟᱸᱭ ᱠᱚᱠᱚ ᱵᱟᱲᱟᱭᱟ ᱩᱱᱠᱩ ᱫᱚ ᱦᱚ ᱚᱱᱟ ᱵᱤᱨ ᱠᱚᱨᱮ ᱡᱟᱦᱟᱸ ᱫᱚ᱾ ᱟᱵᱚᱣᱟᱜ ᱠᱟᱹᱢᱤ ᱨᱮᱦᱚᱸ ᱞᱟᱜᱟᱜ-ᱟ, ᱛᱟᱨᱯᱚᱨᱮ ᱮᱢᱟᱱ ᱛᱮᱱᱟᱜ᱾ ᱡᱟᱦᱟᱸ ᱫᱚ ᱨᱟᱹᱱᱩ ᱨᱟᱱ ᱛᱟᱨᱯᱚᱨᱮ᱾ ᱡᱟᱦᱟᱸ ᱫᱚ ᱟᱵᱚᱣᱟᱜ ᱦᱚᱲᱢᱚ ᱵᱮᱥ ᱨᱮᱱᱟᱜ ᱨᱟᱱ ᱠᱚᱦᱚᱸ ᱧᱟᱢᱚᱜ-ᱟ᱾ ᱚᱱᱟ ᱫᱚ, ᱡᱟᱦᱟᱸᱭ ᱟᱵᱚᱨᱮᱱ ᱦᱟᱯᱲᱟᱢ ᱠᱚ ᱢᱮᱱᱟᱜ ᱠᱚᱣᱟ ᱱᱤᱛ ᱫᱷᱟᱹᱵᱤᱡ ᱚᱱᱟ᱾ ᱩᱱᱠᱩ ᱡᱟᱦᱟᱸᱭ ᱠᱚ ᱠᱚ ᱵᱟᱲᱟᱭᱟ ᱩᱱ ᱫᱚ ᱚᱱᱟ ᱨᱟᱱ ᱠᱚᱫᱚ ᱠᱚ ᱥᱮᱸᱫᱽᱨᱟ ᱟᱹᱜᱩᱭ ᱜᱮᱭᱟ ᱱᱤᱡᱮ ᱧᱮᱞ ᱦᱩᱭ ᱟᱠᱟᱱᱟ ᱚᱱᱟ ᱠᱚᱫᱚ᱾
ᱦᱮᱸ ᱦᱮᱸ ᱚᱱᱟ ᱫᱚ ᱜᱚᱴᱟ ᱜᱮ ᱠᱚᱢ ᱵᱮᱥᱤ ᱧᱮᱞᱚᱜ ᱜᱮᱭᱟ, ᱟᱵᱚᱨᱮᱱ ᱡᱟᱦᱟᱸᱭ ᱯᱟᱹᱦᱤᱞ ᱦᱟᱯ ᱦᱟᱯᱲᱟᱢ ᱠᱚ ᱢᱮᱱᱟᱜ ᱠᱚᱣᱟ ᱡᱟᱦᱟᱸᱭ ᱠᱚ ᱜᱚᱲᱚᱢ ᱦᱟᱲᱟᱢ ᱜᱚᱲᱚᱢ ᱵᱩᱲᱦᱤ ᱠᱚ ᱢᱮᱱᱟᱜ ᱠᱚᱣᱟ᱾ ᱵᱚᱭᱚᱥᱠᱚ ᱩᱱᱠᱩ ᱫᱚᱠᱚ ᱵᱟᱲᱟᱭ ᱜᱮᱭᱟ᱾ ᱮᱱᱠᱷᱟᱱ ᱱᱚᱣᱟ ᱠᱚ ᱡᱩᱫᱤ ᱵᱚᱱ ᱟᱵᱚ ᱵᱚᱱ ᱵᱮᱵᱚᱦᱟᱨᱟ ᱮᱱᱠᱷᱟᱱ ᱟᱸᱡᱚᱢ ᱟᱠᱟᱱᱟ ᱱᱚᱣᱟ ᱫᱚ ᱮᱴᱟᱜ ᱠᱚ ᱨᱟᱱ ᱠᱷᱚᱱ ᱫᱚ ᱟᱹᱰᱤ ᱵᱮᱥᱟ᱾ ᱡᱟᱦᱟᱸᱱᱟᱜ ᱦᱚᱲᱢᱚ ᱫᱚ ᱚ ᱵᱮᱥᱚᱜ-ᱟ ᱚᱱᱠᱟ ᱵᱟᱹᱲᱤᱡ ᱥᱮᱱ ᱫᱚ ᱵᱟᱝ ᱪᱟᱞᱟᱜ-ᱟ᱾ ᱚᱱᱟ ᱠᱷᱟᱹᱛᱤᱨ ᱛᱮ ᱱᱚᱣᱟ ᱫᱚ ᱟᱵᱚᱱᱟᱜ ᱥᱚᱝᱨᱚᱠᱠᱷᱚᱱ ᱱᱤᱦᱟᱹᱛᱤ ᱡᱟᱹᱨᱩᱲᱟ᱾